ᱚᱸ ᱮᱸ ᱡᱚᱦᱟᱨ ᱜᱮ ᱨᱚᱲ ᱠᱚ ᱵᱮᱥ ᱜᱮ ᱟᱸᱡᱚᱢᱚᱜ ᱠᱟᱱᱟ ᱥᱮ?
ᱦᱮᱸ ᱜᱚᱝᱠᱮ ᱨᱚᱲ ᱫᱚ ᱵᱮᱥ ᱜᱮ ᱟᱸᱡᱚᱢᱚᱜ ᱠᱟᱱᱟ, ᱟᱫᱚ ᱟᱹᱞᱤᱧᱟᱜ ᱵᱮᱥ ᱜᱮ ᱟᱸᱡᱚᱢᱚᱜ ᱠᱟᱱᱟ?
ᱦᱳᱭ ᱵᱮᱥ ᱜᱮ ᱟᱧᱡᱚᱢᱚᱜ ᱠᱟᱱᱟ ᱦᱚᱜᱚᱭ ᱡᱮᱴᱟ ᱠᱤᱥᱟᱹ ᱜᱚᱞᱯᱚ ᱠᱩᱫᱩᱢᱼᱼ ᱱᱚᱣᱟ ᱫᱚ ᱱᱟᱦᱟᱸᱜ ᱵᱟᱹᱭ ᱵᱟᱹᱭ ᱛᱮ ᱟᱞᱮ ᱥᱮᱜ ᱫᱚᱦᱟᱸᱜ ᱦᱟᱹᱯᱤᱜ ᱪᱟᱞᱟᱣ ᱠᱟᱱᱟ᱾ ᱚᱱᱟ ᱦᱟᱹᱯᱤᱫ ᱛᱮ ᱪᱟᱞᱟᱜ ᱠᱟᱱᱟ ᱯᱩᱨᱟᱹ ᱴᱟ ᱦᱟᱸᱜ᱾ ᱚᱱᱟ ᱠᱚᱫᱚ ᱦᱟᱸᱜ ᱢᱳᱵᱟᱭᱤᱞ ᱡᱚᱠᱚᱱ ᱧᱟᱢ ᱮᱫᱟ ᱥᱮ ᱮᱱᱠᱟ ᱱᱟᱜ ᱢᱤᱫᱴᱮᱡ ᱧᱮᱞᱚᱜ ᱠᱟᱱᱟ᱾ ᱟᱯᱮ ᱫᱚ ᱫᱚ ᱪᱮᱜ ᱞᱮᱠᱟ ᱱᱚᱣᱟ ᱠᱚ ᱵᱮᱯᱟᱨ ᱛᱮ ᱦᱟᱸᱜ?
ᱦᱮᱸ ᱟᱹᱰᱤ ᱱᱟᱯᱟᱭ ᱢᱤᱫᱴᱟᱝ ᱠᱩᱠᱞᱤ ᱠᱟᱱᱟ ᱟᱫᱚ ᱮᱱᱛᱮ ᱱᱟᱦᱟᱜ ᱫᱤᱱ ᱨᱮ ᱪᱤᱠᱟᱹᱜ ᱠᱟᱱᱟᱼᱼ ᱚᱱᱟ ᱠᱩᱫᱩᱢ ᱠᱟᱹᱦᱱᱤ ᱦᱮᱸ ᱥᱮ ᱚᱱᱟ ᱦᱟᱸᱜ ᱟᱥᱮ ᱞᱟᱦᱟ ᱛᱮ ᱡᱮᱢᱚᱱ ᱨᱤᱰᱭᱳ ᱠᱚ ᱛᱟᱦᱮᱸ ᱞᱮᱱ ᱛᱟᱦᱮᱸ ᱦᱮᱸ ᱥᱮ ᱟᱨᱚ ᱮᱢᱟᱱ ᱛᱮᱱᱟᱜ ᱜᱚᱲᱚᱢ ᱦᱟᱲᱟᱢ ᱠᱚᱠᱚ ᱞᱟᱹᱭ ᱛᱟᱦᱮᱸᱫ ᱦᱮᱸ ᱥᱮ ᱚᱱᱠᱟ ᱟᱯᱱᱟᱨ ᱯᱩᱥᱤ‌ ᱫᱚᱠᱚ ᱟᱸᱡᱚᱢ ᱠᱟᱜ ᱵᱚᱱᱟ ᱢᱮᱱᱠᱷᱟᱱ ᱱᱟᱦᱟᱸᱜ ᱫᱤᱱ ᱨᱮᱦᱚ ᱚᱱᱠᱟ ᱵᱟᱝ ᱧᱮᱞ ᱧᱟᱢᱚᱜ ᱠᱟᱱᱟ᱾ ᱟᱹᱰᱤ ᱠᱚᱢ ᱠᱟᱱᱟ ᱡᱩᱫᱤᱣ ᱟᱹᱰᱤ ᱠᱚᱢ ᱠᱟᱱᱟ ᱦᱮᱸ ᱥᱮ ᱟᱫᱚ ᱚᱱᱮ ᱯᱷᱳᱱ ᱨᱮᱠᱚ ᱵᱮᱥᱛᱚᱜ ᱠᱟᱱᱟ ᱥᱮ ᱜᱤᱫᱽᱨᱟᱹ ᱠᱚ ᱦᱮᱸ ᱵᱟᱝ᱾
ᱦᱮᱸ ᱯᱷᱳᱱ ᱨᱮᱠᱚ ᱵᱮᱥᱛᱭᱮᱜ ᱵᱮᱥᱛᱚᱜ ᱠᱟᱱᱟ ᱥᱮ ᱟᱵᱚ ᱯᱷᱳᱱ ᱨᱮᱵᱚ ᱵᱮᱥᱛᱚ ᱚᱪᱚᱭᱮᱜ ᱠᱚᱣᱟ᱾ ᱚᱱᱮ ᱠᱟᱱ ᱢᱤᱫᱴᱮᱡ ᱧᱮᱞᱚᱜ ᱠᱟᱱᱟ ᱤᱭᱟᱹ ᱠᱚ᱾
ᱦᱚᱭ ᱦᱚᱭ ᱱᱚᱣᱟ ᱫᱚ ᱥᱟᱹᱨᱤ ᱜᱮ ᱟᱹᱰᱤ ᱢᱟᱱᱮ ᱜᱤᱫᱽᱨᱟᱹ ᱴᱷᱮᱱ ᱦᱚᱸ ᱢᱤᱫᱴᱟᱝ ᱟᱹᱰᱤ ᱢᱟᱨᱟᱝ ᱟᱸ ᱵᱟᱹᱲᱤᱡ ᱚᱨᱥᱚᱝ ᱯᱟᱲᱟᱜ ᱠᱟᱱ ᱞᱮᱠᱟᱧ ᱢᱚᱱᱮᱭ ᱫᱟ ᱜᱚᱝᱠᱮ ᱦᱮᱸ ᱵᱟᱝ?
ᱦᱩᱸ ᱦᱩᱸ ᱦᱩᱸ ᱦᱩᱸ, ᱡᱟᱦᱟᱸ ᱛᱮᱫᱚ ᱟᱵᱚ ᱨᱮᱱ ᱜᱤᱫᱽᱨᱟᱹ ᱠᱚ ᱡᱟᱦᱟᱸ ᱨᱟᱥᱛᱟ ᱛᱮ ᱛᱟᱲᱟᱢ ᱚᱪᱚ ᱥᱮ ᱚᱱᱟ ᱛᱟᱲᱟᱢ ᱨᱟᱥᱛᱟ ᱨᱮ ᱵᱟᱝ ᱵᱚ ᱛᱟᱲᱟᱢ ᱚᱪᱚ ᱫᱟᱲᱮᱣᱟ ᱠᱚ ᱠᱟᱱᱟ᱾ ᱵᱟᱝ ᱵᱚ ᱜᱟᱭᱤᱰ ᱫᱟᱨᱮᱣ ᱠᱚ ᱠᱟᱱᱟ᱾
ᱮᱠᱟᱞ ᱥᱟᱹᱨᱤ ᱠᱟᱛᱷᱟ ᱠᱟᱱᱟ ᱟᱫᱚ ᱮᱱᱛᱮᱫ ᱪᱤᱜᱠᱟ ᱠᱟᱱᱟ ᱡᱚᱠᱷᱚᱱ ᱩᱱᱤ ᱢᱤᱫᱴᱟᱝ ᱜᱤᱫᱽᱨᱟᱹ ᱚᱱᱮ ᱡᱮ ᱢᱤᱫᱴᱟᱝ ᱠᱟᱹᱴᱤᱡ ᱠᱷᱚᱱᱟᱜ ᱟᱨᱚ ᱢᱳᱵᱟᱭᱤᱞ ᱞᱮ ᱥᱟᱵ ᱮᱢ ᱥᱮᱬᱟᱣ ᱟᱫᱮᱭᱟ ᱟᱫᱚ ᱩᱱᱤ ᱫᱚ ᱠᱤᱱᱛᱩ ᱚᱱᱟ ᱢᱳᱵᱟᱭᱤᱞ ᱨᱮ ᱠᱤᱱᱛᱩ ᱢᱚᱱᱮ ᱫᱚ ᱛᱟᱦᱮᱸ ᱮᱱ ᱛᱟᱭᱟ᱾
ᱢᱚᱱᱮ ᱫᱚ ᱰᱷᱟᱝ ᱮᱱ ᱛᱟᱭᱟ ᱦᱳᱭ ᱢᱚᱱᱮ ᱢᱚᱱᱮ ᱨᱮᱜᱮ ᱰᱷᱟᱝ ᱮᱱ ᱛᱟᱭᱟ ᱮᱠᱫᱚᱢ ᱟᱫᱚ ᱩᱱᱤ ᱫᱚ ᱦᱟᱸᱜ ᱪᱮᱫ ᱠᱟᱹᱢᱤ ᱜᱮ ᱵᱟᱭ ᱢᱚᱱᱮᱭ ᱠᱟᱱᱟ ᱡᱚᱠᱷᱚᱱ ᱜᱮ ᱦᱟᱸᱜ ᱠᱟᱹᱴᱤᱡ ᱯᱷᱟᱠᱟᱭ ᱧᱮᱞ ᱫᱟ ᱥᱮ ᱠᱟᱹᱴᱤᱡ ᱦᱟᱸᱜ ᱪᱮᱜ ᱠᱟᱹᱢᱤ ᱦᱚᱸ ᱵᱟᱹᱱᱩᱜ ᱛᱟᱭᱟ ᱟᱨ ᱢᱳᱵᱟᱭᱤᱞ ᱜᱮ ᱧᱮᱞᱟ ᱠᱷᱟᱱ ᱚᱱᱮ ᱠᱷᱟᱱ ᱢᱤᱫ ᱴᱤᱡ ᱡᱚᱠᱚ ᱧᱮᱞᱚᱜ ᱠᱟᱱ ᱥᱮ
ᱜᱚᱢᱠᱮ ᱟᱨ ᱢᱳᱵᱟᱭᱤᱞ ᱦᱚ ᱮᱢᱚᱱ ᱢᱤᱫᱴᱟᱝ ᱡᱤᱱᱤᱥ ᱟᱸ ᱥᱤᱥᱴᱮᱢ ᱢᱮᱱᱟᱜᱼᱟ ᱡᱟᱦᱟᱸ ᱫᱚ ᱟᱢ ᱩᱱᱤ ᱢᱳᱵᱟᱭᱤᱞ ᱜᱮ ᱮᱴᱨᱟᱠᱥᱚᱱ ᱟᱠᱚᱨ ᱥᱚᱱ ᱦᱚᱪᱚ ᱢᱮᱭᱟᱭ᱾
ᱦᱳᱭ ᱴᱷᱤᱠ ᱠᱟᱛᱷᱟ ᱦᱮᱸ ᱴᱷᱤᱠ ᱠᱟᱛᱷᱟ ᱜᱮᱢ ᱞᱟᱹᱭ ᱠᱟᱫᱟ ᱱᱚᱣᱟ ᱫᱚ ᱦᱟᱸᱜ ᱢᱟᱱᱮ ᱢᱤᱫ ᱠᱟᱞ ᱫᱚ ᱟᱵᱚ ᱠᱚ ᱛᱟᱞᱟᱨᱮᱦᱚᱸ ᱛᱟᱦᱮᱸ ᱠᱟᱱ ᱜᱮᱭᱟ ᱦᱟᱸᱜ ᱡᱚᱠᱷᱚᱱ ᱱᱟᱣᱟ ᱱᱟᱣᱟᱜᱤᱧ ᱧᱮᱞ ᱠᱟᱫᱟ, ᱛᱚᱠᱷᱚᱱ ᱤᱧ ᱦᱚᱸ ᱢᱟᱱᱮ ᱱᱚᱣᱟ ᱫᱚ ᱦᱮᱡ ᱠᱟᱱ ᱛᱤᱧ ᱢᱟᱱᱮ ᱡᱚᱠᱷᱚᱱ ᱯᱷᱳᱱ ᱦᱮᱡ ᱮᱱᱟ ᱥᱮ ᱦᱟᱸᱜ ᱛᱚᱠᱷᱚᱱ ᱫᱚ ᱠᱚᱭᱮᱠ ᱫᱤᱱ ᱫᱚ ᱢᱟᱱᱮ ᱟᱹᱰᱤ ᱦᱟᱴ ᱤᱭᱟᱹ ᱤᱯᱷᱮᱠᱴ ᱯᱟᱲᱟᱣᱟᱫᱤᱧ ᱛᱟᱦᱮᱸᱱ ᱢᱟᱱᱮ ᱢᱳᱵᱟᱭᱤᱞ ᱪᱷᱟᱲᱟ ᱵᱟᱭ ᱛᱟᱦᱮᱸ ᱜᱟᱱᱚᱜ ᱚᱱᱠᱟ ᱢᱤᱫᱴᱮᱡ ᱤᱭᱟᱹ ᱢᱤᱫᱴᱮᱱ ᱧᱮᱞ ᱨᱮᱱᱟᱜ ᱟᱜᱽᱨᱚᱦᱚ ᱡᱟᱱᱟᱢᱚᱜ ᱠᱟᱱ ᱛᱟᱦᱮᱸᱫ ᱥᱮ᱾
ᱦᱚ᱾
ᱦᱳᱭ᱾
ᱥᱮ ᱱᱚᱝᱜᱨᱟ ᱠᱚ
ᱦᱳᱭ᱾
ᱛᱚ ᱱᱟᱦᱟᱸᱜ ᱫᱤᱱ ᱨᱮᱫᱚ ᱢᱟᱱᱮ ᱢᱳᱵᱟᱭᱤᱞ ᱡᱮ ᱵᱟᱹᱲᱤᱡ ᱡᱤᱱᱤᱥ ᱠᱟᱱᱟ, ᱚᱱᱠᱟ ᱫᱚ ᱵᱟᱝ ᱵᱷᱟᱜᱮ ᱜᱮ ᱟᱫᱚ ᱟᱢ ᱡᱩᱫᱤ ᱵᱮᱵᱚᱦᱟᱨᱮᱢ ᱪᱮᱫᱟ ᱥᱮ ᱵᱮᱵᱚᱦᱟᱨᱮᱢ ᱵᱟᱲᱟᱭᱟ ᱛᱟᱦᱚᱞᱮ ᱮᱱᱛᱮᱜ ᱵᱷᱟᱜᱮ ᱦᱚᱸ ᱵᱷᱟᱜᱤ ᱜᱮᱭᱟ ᱢᱳᱵᱟᱭᱤᱞ ᱦᱮᱸ ᱵᱟᱝ ᱧᱮᱞ ᱵᱮᱱ ᱦᱚᱭᱛᱚ ᱢᱤᱫᱴᱟᱱ ᱥᱟᱺᱜᱤᱧ ᱠᱷᱚᱱᱟᱜ ᱦᱚᱲ ᱥᱟᱶ ᱵᱚᱱ ᱨᱚᱯᱚᱲ ᱫᱟᱲᱮᱭᱟᱜᱼᱟ ᱱᱟ-ᱱᱟᱱ ᱠᱤᱪᱷᱩ ᱵᱟᱰᱟᱭ ᱡᱚᱝ ᱛᱮᱱᱟᱜ ᱚᱸᱰᱮᱢ ᱧᱮᱞ ᱫᱟᱲᱮᱭᱟᱜᱼᱟ ᱟᱫᱚ ᱮᱱᱛᱮ ᱵᱷᱟᱹᱜᱤ ᱡᱤᱱᱤᱥ ᱵᱮᱵᱷᱟᱨ ᱞᱮᱠᱷᱟᱱ ᱵᱷᱟᱜᱮᱭᱟ ᱟᱨ ᱡᱩᱫᱤ ᱟᱢ ᱵᱟᱹᱲᱤᱡ ᱡᱤᱱᱤᱥ ᱮᱢ ᱵᱮᱵᱚᱦᱟᱨ
ᱦᱩᱸ ᱦᱳᱭ ᱦᱚ᱾ ᱦᱩᱸ ᱡᱟᱦᱟᱸ ᱫᱚ ᱟᱢ ᱵᱟᱢ ᱵᱟᱲᱟᱭᱟ ᱚᱱᱟ ᱡᱤᱱᱤᱥ ᱟᱢ ᱵᱟᱲᱟᱭ ᱧᱟᱢᱮᱫᱼᱟ᱾ ᱦᱳᱭ ᱮᱱᱠᱷᱟᱱ ᱢᱤᱫᱴᱮᱡ ᱤᱭᱟᱹᱠᱚ ᱧᱮᱞᱚᱜ ᱠᱟᱱᱟ ᱟᱨ ᱱᱚᱣᱟ ᱫᱚ ᱦᱟᱸᱜ ᱟᱵᱚ ᱠᱷᱟᱹᱞᱤ ᱤᱭᱟᱹ ᱵᱟᱲᱟᱭ ᱠᱟ ᱠᱚᱫᱚ ᱵᱟᱝ ᱠᱟᱱᱟ ᱫᱚ ᱠᱟᱹᱴᱤᱡ ᱵᱚᱱ ᱞᱟᱹᱭᱟ ᱠᱚᱯᱮ ᱚᱱᱟ ᱦᱚᱸ ᱵᱮᱥ ᱠᱚᱜᱼᱟ ᱥᱮ?
ᱦᱚᱭ ᱦᱚᱭ ᱡᱮᱢᱚᱱ ᱟᱪᱷᱟ ᱤᱧᱟᱜ ᱢᱤᱫ ᱴᱮᱡ ᱠᱩᱠᱞᱤ ᱦᱚᱸᱼᱚᱭ ᱡᱮ ᱟᱨ ᱱᱟᱦᱟᱜ ᱫᱤᱱᱨᱮ ᱮᱴᱟᱜ ᱮᱴᱟᱜ ᱯᱟᱹᱨᱥᱤᱭᱟᱜ ᱡᱟᱦᱟᱸ ᱞᱮᱠᱟ ᱟᱸ ᱤᱱᱴᱟᱨᱱᱮᱴ ᱠᱚᱨᱮ ᱥᱮ ᱜᱩᱜᱩᱞ ᱠᱚᱨᱮ ᱥᱟᱨ ᱮᱢᱟᱱᱟᱜ ᱡᱟᱦᱟᱸ ᱢᱟᱫᱽᱫᱷᱚᱢ ᱠᱚᱨᱮ ᱟᱵᱚ ᱡᱟᱦᱱᱟᱜ ᱠᱤᱪᱷᱩ ᱵᱚᱱ ᱥᱟᱨᱪ ᱞᱮᱠᱷᱟᱱ ᱠᱤᱱᱛᱩ ᱵᱚᱱ ᱧᱟᱢ ᱫᱟ ᱟᱵᱚᱣᱟᱜ ᱥᱟᱱᱛᱟᱲ ᱯᱟᱹᱨ ᱛᱤ ᱮᱸ ᱦᱚᱸᱜᱼᱚᱭ ᱡᱮ ᱱᱟᱦᱟᱜ ᱫᱤᱱ ᱨᱮ ᱠᱟᱹᱴᱤᱡ ᱵᱚᱱ ᱧᱟᱢ ᱫᱟ ᱦᱮᱸ ᱥᱮ ᱟᱸ ᱮᱸᱰᱮ ᱠᱷᱟᱱ ᱮᱸ ᱚᱱᱟ ᱠᱚ ᱵᱟᱠᱷᱨᱟᱛᱮ ᱪᱮᱫ ᱮᱢ ᱞᱟᱹᱭᱟ ᱟᱢ?
ᱱᱚᱣᱟ ᱜᱤᱧ ᱞᱟᱹᱭᱟ ᱡᱮ ᱟᱵᱚ ᱦᱚᱸᱵᱚᱱ ᱧᱟᱢ ᱢᱟ ᱪᱷᱮ ᱟᱵᱚᱣᱟᱜ ᱯᱟᱹᱨᱥᱤ ᱦᱚᱸ ᱡᱟᱦᱟᱸᱭ ᱵᱟᱭ ᱵᱟᱲᱟᱭᱟ ᱱᱤᱭᱟᱹ ᱦᱚᱸ ᱡᱮᱢᱚᱱ ᱟᱵᱚ ᱥᱟᱱᱛᱟᱲ ᱠᱟᱱᱟ ᱵᱚᱱ ᱢᱮᱱᱛᱮ ᱠᱤᱱᱛᱩ ᱢᱮᱱᱢᱮ ᱦᱟᱸᱜ ᱛᱟᱭᱱᱚᱢ ᱛᱟᱭᱱᱚᱢ ᱟᱠᱟᱱ ᱨᱮ ᱦᱮᱸᱱᱟᱜ ᱠᱚᱣᱟ ᱠᱤᱱᱛᱩ ᱢᱳᱵᱟᱭᱤᱞ ᱫᱚ ᱦᱟᱸᱜ ᱧᱮᱞ ᱢᱮ ᱜᱚᱴᱟ ᱦᱚᱲᱜᱮ ᱯᱟᱥᱱᱟᱣ ᱟᱠᱟᱱᱟ᱾
ᱮᱠᱟᱞ ᱮᱠᱟᱞ᱾
ᱦᱮᱸᱥᱮ ᱟᱫᱚ ᱩᱱᱤ ᱫᱚ ᱦᱟᱸᱜ ᱡᱩᱫᱤ ᱵᱟᱭ ᱵᱟᱲᱟᱭ ᱨᱮᱦᱚᱸ ᱡᱩᱫᱤᱧ ᱢᱮᱱᱟ ᱟᱞᱮᱭᱟᱜ ᱥᱟᱱᱛᱟᱲᱤ ᱯᱟᱹᱨᱥᱤ ᱢᱮᱱᱟᱜ ᱠᱟᱫ ᱛᱟᱞᱮᱭᱟ ᱚᱱᱟᱛᱮ ᱦᱟᱸᱜ ᱠᱟᱹᱴᱤᱡ ᱤᱧ ᱫᱚ ᱵᱟᱹᱧ ᱵᱟᱰᱟᱭ ᱨᱮᱦᱚᱸ ᱢᱳᱵᱟᱭᱤᱞ ᱠᱷᱚᱱᱤᱧ ᱥᱮᱬᱟ ᱡᱚᱝ ᱠᱟᱱᱟ ᱚᱱᱟ ᱢᱤᱫᱴᱮᱡ ᱤᱱᱴᱟᱨᱱᱮᱴ ᱨᱮᱱᱟᱜ ᱫᱚ ᱤᱭᱟᱹᱧ ᱧᱮᱞ ᱫᱟ᱾ ᱚᱸᱰᱮ ᱢᱚᱸᱡᱽ ᱢᱤᱫᱴᱮᱱ ᱧᱮᱞ ᱧᱟᱢᱚᱜ ᱠᱟᱱᱟ ᱦᱩᱭ᱾ ᱥᱮ ᱡᱟᱦᱱᱟᱜ ᱯᱟᱹᱨᱥᱤ ᱢᱟᱱᱮ ᱵᱟᱭ ᱵᱟᱲᱟᱭ ᱨᱮᱦᱚᱸ ᱟᱡ ᱤᱭᱟᱹ ᱵᱟᱝᱟᱞᱤ ᱠᱷᱚᱱᱟᱜ ᱮ ᱤᱭᱟᱹᱭ ᱫᱟ ᱥᱟᱱᱛᱟᱞᱤ ᱫᱟᱭ ᱥᱮ ᱤᱝᱞᱤᱥ ᱠᱷᱚᱱᱟᱜ ᱮ ᱥᱟᱱᱛᱟᱞᱤ ᱫᱟᱭ ᱢᱟᱱᱮ ᱵᱩᱡ ᱡᱚᱝ ᱠᱟᱱᱟᱭ ᱱᱚᱣᱟ ᱫᱚ ᱪᱮᱫ ᱠᱟᱱᱟ ᱢᱮᱱᱛᱮ ᱚᱱᱮ ᱠᱷᱟᱱ ᱢᱤᱫᱴᱤᱝ ᱤᱧᱟᱜ ᱫᱚ ᱦᱟᱸᱜ ᱵᱩᱡᱷᱟᱹᱣ ᱦᱤᱡᱩᱜ ᱠᱟᱱ ᱛᱤᱧ
ᱛᱚ ᱤᱧ ᱚᱱᱟ ᱠᱷᱟᱹᱛᱤᱨ ᱤᱧ ᱞᱟᱹᱭᱟ ᱡᱮ ᱱᱚ ᱚᱝᱠᱟᱱᱟᱜ ᱯᱞᱟᱴᱯᱷᱨᱚᱢ ᱠᱚ ᱥᱮ ᱦᱚᱸᱼᱚᱭ ᱡᱮ ᱱᱚᱝᱠᱟᱱᱟᱜ ᱠᱟᱹᱢᱤ ᱠᱚ ᱯᱚᱡᱮᱴ ᱠᱚᱠᱚ ᱥᱟᱯᱲᱟᱣ ᱫᱠᱟ ᱛᱟᱵᱚᱱᱟ ᱤᱧ ᱞᱩᱧ ᱞᱟᱹᱭᱟ ᱡᱟᱦᱟᱸ ᱛᱤᱱᱟᱹᱜ ᱟᱵᱚ ᱥᱟᱱᱛᱟᱲᱤ ᱥᱟᱶ ᱟᱨᱮᱱ ᱥᱮ ᱡᱟᱦᱟᱸ ᱛᱤᱱᱟᱹᱜ ᱟᱝᱜᱮ ᱚᱝᱠᱟᱱᱟᱜ ᱚᱞᱪᱤᱠᱤ ᱵᱚᱱ ᱵᱟᱰᱟᱭᱟ ᱛᱚ ᱱᱚᱜᱼᱚᱱᱟ ᱠᱚᱨᱮ ᱵᱚᱱ ᱡᱚᱯᱲᱟᱜ ᱢᱟ ᱟᱨ ᱟᱵᱚᱣᱟᱜ ᱥᱟᱱᱛᱟᱲ ᱯᱟᱹᱨᱥᱤ ᱢᱟᱲᱟᱝ ᱥᱮᱪᱮᱫ ᱥᱮᱫ ᱵᱚᱱ ᱢᱟᱲᱟᱝ ᱥᱮᱫ ᱵᱚᱱ ᱞᱟᱦᱟᱭ ᱢᱟ ᱦᱮᱸ ᱵᱟᱝ ᱟᱨᱚ ᱢᱟᱲᱟᱝ ᱱᱟᱣᱟ ᱱᱟᱣᱟᱱᱟᱜ ᱤᱧ ᱤᱱᱴᱟᱨᱱᱮᱴ ᱠᱚᱨᱮ ᱥᱮ ᱮᱭᱟᱭ ᱠᱚᱨᱮ ᱦᱚᱸ ᱡᱟᱛᱮ ᱡᱚᱯᱲᱟᱜ ᱢᱟ ᱦᱮᱸ ᱵᱟᱝ᱾
ᱟᱵᱚ ᱛᱮᱦᱚᱸ ᱡᱚᱯᱲᱟᱣ ᱵᱚᱛ ᱛᱟᱦᱮᱱ ᱢᱟ ᱟᱨ ᱟᱵᱚᱣᱟᱜ ᱠᱟᱢᱤ ᱫᱚ ᱟᱵᱚ ᱜᱮ ᱦᱟᱸᱜ ᱱᱤᱴᱚᱜ ᱞᱟᱦᱟ ᱪᱟᱞᱟᱣ ᱦᱩᱭᱩᱜ ᱛᱟᱵᱚᱱᱟ ᱟᱵᱚ ᱞᱟᱜᱤᱫ ᱫᱚ ᱦᱟᱸᱜ ᱚᱠᱚᱭ ᱦᱚᱸ ᱵᱟᱭ ᱥᱳᱨᱳᱜ ᱚᱱᱮᱠᱷᱟᱱ ᱢᱤᱜᱴᱮᱱ ᱤᱭᱟᱹ ᱠᱚ ᱧᱮᱞᱚᱜᱼᱟ ᱾
ᱱᱤᱦᱟᱹᱛ ᱜᱮ ᱱᱚᱣᱟ ᱫᱚ ᱞᱟᱠᱛᱤ ᱢᱮᱱᱟᱜ ᱠᱟᱫᱟ ᱠᱤᱱᱛᱩ ᱡᱩᱫᱤ ᱟᱵᱚ ᱱᱚᱣᱟ ᱦᱚᱭᱛᱚ ᱟᱸ ᱵᱟᱵᱚᱱ ᱧᱮᱞᱟ ᱥᱮ ᱦᱟᱯᱮᱱ ᱫᱤᱱ ᱨᱮ ᱧᱮᱞᱟᱵᱚᱱ ᱟᱵᱚ ᱠᱤᱱᱛᱩ ᱮᱸᱻᱜ ᱯᱚᱝ ᱯᱚᱝᱲᱟ ᱠᱚ ᱟᱵᱚᱨᱮᱱ ᱦᱟᱯᱮᱱ ᱡᱮᱱᱟᱨᱮᱥᱚᱱ ᱠᱚ ᱩᱝᱠᱩ ᱵᱟᱝᱠᱚ ᱧᱟᱢᱟ ᱱᱚᱣᱟ ᱠᱚ ᱾ ᱡᱮᱢᱚᱱ ᱮᱴᱟᱜ ᱛᱮᱵᱚᱱ ᱥᱟᱨᱪ ᱞᱮᱠᱷᱟᱱ ᱚᱱᱟ ᱠᱚᱨᱮ ᱦᱤᱡᱩᱜᱼᱟ, ᱢᱮᱱᱠᱷᱟᱱ ᱟᱵᱚᱣᱟᱜ ᱥᱟᱱᱛᱟᱲᱤ ᱞᱤᱯᱤ ᱛᱮ ᱧᱟᱢᱟᱜ ᱫᱤᱱ ᱨᱮ ᱡᱩᱫᱤᱢ ᱥᱟᱨᱪᱟ᱾ ᱟ ᱦᱤᱡᱩᱜ ᱠᱟᱱᱟ, ᱠᱤᱱᱛᱩ ᱠᱚᱢ ᱦᱤᱡᱩᱜ ᱠᱟᱱᱟ ᱦᱮᱸ ᱵᱟᱝ?
ᱦᱮᱸ ᱠᱚᱢ ᱦᱤᱡᱩᱜ ᱠᱟᱱ ᱨᱮᱦᱚᱸ ᱧᱮᱞ ᱢᱮ ᱜᱚᱝᱠᱮ ᱱᱚᱣᱟ ᱫᱚ ᱪᱮᱫ ᱞᱮᱠᱟᱜ ᱠᱟᱱᱟ ᱟᱵᱚ ᱫᱚ ᱡᱟᱦᱟᱸ ᱵᱚᱱ ᱥᱟᱨᱪ ᱫᱟ ᱚᱱᱟ ᱫᱚ ᱦᱤᱡᱩᱜ ᱠᱟᱱ ᱨᱮᱦᱚᱸ ᱢᱟᱱᱮ ᱪᱮᱫ ᱴᱷᱟ ᱧᱚᱜ ᱥᱮ ᱥᱚᱴᱷᱤᱠ ᱧᱚᱜ ᱢᱟ ᱢᱟᱱᱮ ᱥᱟᱹᱨᱤᱜᱮ ᱵᱷᱟᱵ ᱛᱮᱫᱚ ᱵᱟᱝᱵᱚ ᱧᱟᱢ ᱫᱟ ᱾ ᱚᱱᱟ ᱡᱟᱦᱟᱸ ᱠᱟᱹᱴᱤᱡ ᱵᱷᱩᱞᱚᱜ ᱠᱟᱱᱟ ᱥᱮ ᱤᱭᱟᱹ ᱟᱞᱟᱫᱟᱜ ᱠᱟᱱᱟ ᱟᱨ ᱢᱤᱜᱴᱮᱜ ᱵᱟᱨᱭᱟ ᱚᱠᱠᱷᱚᱨ ᱫᱚ ᱦᱟᱸᱜ ᱡᱩᱫᱤ ᱵᱟᱢ ᱵᱟᱲᱟᱭᱟ ᱥᱮ ᱡᱟᱦᱟᱸᱭ ᱤᱭᱟᱹ ᱵᱟᱡᱟᱨ ᱠᱚ ᱤᱭᱟᱹ ᱠᱚᱨᱮᱠᱚ ᱱᱟᱜᱟᱨ ᱠᱚᱨᱮ ᱠᱚ ᱛᱟᱦᱮᱱ ᱜᱮᱭᱟ ᱦᱟᱸᱜ ᱥᱮ ᱩᱱᱠᱩ ᱫᱚ ᱦᱟᱸᱜ ᱵᱟᱠᱚ ᱵᱩᱡᱽ ᱫᱟᱲᱮᱭᱟᱜ ᱠᱟᱱᱟ ᱥᱮ ᱾
ᱮᱠᱟᱞ ᱮᱠᱟᱞ ᱚᱠᱟ ᱠᱟᱛᱷᱟᱢ ᱞᱟᱹᱭ ᱠᱮᱫᱟ ᱮᱱᱛᱮ ᱤᱧ ᱫᱚ ᱱᱚᱣᱟᱧ ᱞᱮᱹᱭᱮᱜ-ᱟ, ᱚᱱᱮ ᱡᱟᱦᱟᱸ ᱦᱩᱲᱟᱹᱜ ᱠᱚ ᱧᱟᱢᱚᱜ ᱠᱟᱱᱟ ᱥᱮ ᱚᱱᱟ ᱫᱚ ᱠᱤᱱᱛᱩ ᱟᱵᱚ ᱜᱮ ᱚᱱᱟ ᱨᱮᱱ ᱫᱟᱹᱭᱤ ᱠᱟᱱᱟ ᱵᱚᱱ ᱪᱮᱫᱟᱜ ᱵᱟᱝ ᱢᱟ ᱟᱵᱚ ᱡᱚᱛᱚ ᱵᱮᱥᱤ ᱵᱚᱱ ᱠᱟᱹᱢᱤᱭᱟ ᱚᱱᱟ ᱨᱮ ᱟᱵᱚ ᱡᱩᱫᱤ ᱟᱵᱚ ᱥᱚᱴᱷᱤᱠ ᱵᱚᱱ ᱮᱢᱟᱭᱟ ᱮᱱᱛᱮ ᱛᱚᱵᱮ ᱟᱱᱟ ᱥᱮ ᱩᱱᱤ ᱦᱚᱸ ᱴᱷᱤᱠᱮ ᱮᱢᱟ ᱵᱚᱱᱟᱭ ᱾ ᱟᱫᱚ ᱮᱱᱛᱮ ᱟᱵᱚᱜᱮ ᱡᱩᱫᱤ ᱩᱱᱤ ᱵᱷᱟᱜᱮ ᱡᱩᱛ ᱵᱟᱰᱟᱭ ᱡᱟᱨᱩᱲᱚᱜ-ᱟ ᱛᱚᱵᱮᱱᱟ ᱥᱮ, ᱦᱳᱭ ᱾
ᱦᱳᱭ ᱾
ᱴᱟᱠᱴᱚᱨ
ᱟᱨ ᱤᱧ ᱫᱩᱧ ᱢᱮᱱᱟ ᱦᱟᱸᱜ ᱱᱚᱣᱟ ᱫᱚ ᱮᱠᱴᱩ ᱟᱹᱰᱤ ᱞᱚᱜᱚᱱ ᱫᱚ ᱵᱟᱝ ᱢᱟᱱᱮ ᱢᱟᱱᱮ ᱥᱚᱴᱷᱤᱠ ᱵᱷᱟᱵᱛᱮᱧ ᱤᱧ ᱫᱩᱧ ᱢᱮᱱᱟ ᱠᱟᱹᱴᱤᱡ ᱵᱚ ᱠᱚᱨᱤᱭ ᱞᱮᱠᱷᱟᱡ ᱠᱚᱨᱟᱣ ᱞᱮᱠᱷᱟᱡ ᱵᱮᱥᱴ ᱠᱚᱜ-ᱟ ᱥᱮ, ᱟᱨ ᱟᱢᱟᱜ ᱪᱮᱫ ᱪᱤᱱᱛᱟᱹ ᱠᱟᱱᱟ ᱡᱮ ᱟᱵᱚᱣᱟᱜ ᱥᱟᱱᱛᱟᱲᱤ ᱯᱟᱹᱨᱥᱤ ᱟᱵᱚ ᱠᱚᱵᱚ ᱟᱲᱟᱝ ᱡᱟᱦᱟᱸ ᱫᱚ ᱛᱤᱱᱟᱹᱜ ᱞᱟᱹᱠᱛᱤᱭᱟᱱ ᱠᱟᱱᱟ ᱟᱵᱚᱣᱟᱜ ᱤᱭᱟᱹ ᱨᱮ ᱡᱤᱭᱚᱱ ᱨᱮ?
ᱦᱮᱸ ᱜᱚᱢᱠᱮ ᱟᱨ ᱢᱤᱫ ᱫᱷᱟᱣ ᱞᱮᱭ ᱵᱮᱱ ᱾
ᱢᱮᱱᱮᱫᱟ ᱟᱵᱚᱣᱟᱜ ᱡᱟᱦᱟᱸ ᱡᱟᱱᱟᱢ ᱯᱟᱹᱨᱥᱤ, ᱡᱟᱦᱟᱸ ᱫᱚ ᱟᱵᱚᱣᱟᱝ ᱛᱤᱱᱟᱹᱜ ᱞᱟᱹᱠᱛᱤ ᱠᱟᱱᱟ? ᱟᱵᱚᱣᱟᱜ ᱡᱤᱭᱚᱱ ᱨᱮ ᱥᱮ ᱟᱵᱚ ᱥᱟᱶᱛᱮ ᱪᱮᱫ ᱞᱮᱠᱟ ᱦᱮᱸ
ᱦᱚᱸ ᱞᱟᱹᱭ ᱞᱮᱠᱷᱟᱱ ᱫᱚ ᱢᱟᱱᱮ ᱛᱤᱱᱟᱹᱜ ᱜᱮ ᱞᱮᱹᱜ-ᱟ ᱩᱱᱟᱹᱜ ᱜᱮ ᱠᱚᱢᱚᱜ-ᱟ ᱾ ᱪᱮᱫᱟᱜ ᱵᱟᱝᱢᱟ ᱮᱴᱟᱜ ᱜᱟᱛᱟ ᱨᱮᱱ ᱦᱚᱲ ᱡᱩᱫᱤ ᱵᱤᱱ ᱧᱮᱞ ᱠᱚᱣᱟ ᱩᱱᱠᱩ ᱫᱚ ᱠᱤᱱᱛᱩ ᱱᱤᱡᱮᱨᱟᱜ ᱡᱟᱱᱟᱢ ᱯᱟᱹᱨᱥᱤ ᱟᱛᱮᱜ ᱜᱮ ᱚᱞᱚᱜ ᱯᱟᱲᱦᱟᱣ ᱠᱟᱛᱮᱫ ᱴᱷᱟᱶ ᱨᱮᱠᱚ ᱪᱟᱹᱠᱨᱤ ᱠᱟᱱᱟ ᱢᱟᱨᱟᱝ ᱢᱟᱨᱟᱝ ᱴᱷᱟᱶ ᱨᱮᱠᱚ ᱥᱮᱴᱮᱨ ᱟᱠᱟᱱᱛᱮ ᱠᱟᱹᱣᱰᱤ ᱠᱚᱠᱚ ᱟᱨᱡᱟᱣ ᱮᱫᱟ᱾ ᱟᱨ ᱱᱚᱣᱟ ᱥᱟᱶᱛᱮ ᱫᱤᱥᱚᱢ ᱵᱷᱟᱹᱞᱟᱹᱭ ᱞᱟᱹᱜᱤᱫ ᱠᱚ ᱠᱟᱹᱢᱤᱠ ᱡᱚᱝ ᱠᱟᱱᱟ ᱾ ᱚᱝᱠᱟ ᱜᱮ ᱟᱵᱚᱣᱟᱜ ᱥᱟᱱᱛᱟᱲᱤ ᱯᱟᱹᱨᱥᱤ ᱫᱚ ᱚᱱᱠᱟ ᱜᱮ ᱡᱚᱫᱤ ᱟᱵᱚ ᱦᱚᱸ ᱟᱵᱚᱣᱟᱜ ᱱᱤᱡᱮᱨᱟᱜ ᱯᱟᱹᱨᱥᱤ ᱛᱮᱜᱮ ᱚᱱᱮ ᱠᱟᱛᱷᱟ ᱢᱮᱱᱟᱜ-ᱟ ᱜᱩᱨᱩ ᱜᱚᱝᱠᱮᱭᱟᱜ ᱠᱟᱛᱷᱟ ᱱᱤᱡᱮᱨᱟᱜ ᱯᱟᱹᱨᱥᱤ ᱛᱮᱜᱮ ᱚᱱᱮ ᱦᱟᱜ ᱚᱱᱮ ᱚᱱᱠᱟ ᱞᱮᱠᱟ ᱛᱮ ᱟᱵᱚ ᱦᱚᱸ ᱚᱸ ᱾
ᱦᱳᱭ ᱟᱨ ᱦᱚᱸᱜ-ᱚᱭ ᱡᱮᱴᱟ ᱜᱚᱝᱠᱮ ᱤᱭᱟᱹ ᱡᱮ ᱯᱟᱹᱨᱥᱤ ᱟᱫᱚᱢ ᱦᱚᱲ ᱫᱚ ᱦᱟᱜ ᱱᱚᱣᱟ ᱠᱚ ᱵᱤᱵᱮᱫᱽᱫᱟ ᱧᱮᱞᱚᱜ ᱠᱟᱱᱟ ᱡᱮ ᱟᱵᱚ ᱥᱟᱱᱛᱟᱲᱤ ᱯᱟᱹᱨᱥᱤ ᱛᱮ ᱯᱟᱲᱦᱟᱣ ᱞᱮᱱᱠᱷᱟᱱ ᱥᱮ ᱪᱮᱫ ᱞᱮᱠᱟ ᱦᱩᱭᱩᱜ-ᱟ ᱥᱮ ᱦᱟᱸᱜ ᱱᱚᱣᱟ ᱫᱚ ᱦᱟᱸᱜ ᱢᱤᱫᱴᱮᱡ ᱤᱭᱟᱹ ᱫᱚ ᱤᱧᱫᱩᱧ ᱢᱚᱱᱮᱭᱟ ᱡᱮ ᱟᱵᱚ ᱫᱚ ᱠᱷᱟᱹᱞᱤ ᱥᱟᱱᱛᱟᱲᱤ ᱯᱟᱹᱨᱥᱤ ᱫᱚ ᱚᱱᱠᱟ ᱫᱚ ᱵᱟᱝ ᱠᱟᱱᱟ ᱥᱟᱱᱛᱟᱲᱤ ᱫᱚ ᱢᱤᱫᱴᱮᱡ ᱵᱷᱟᱨᱥᱚᱱ ᱠᱟᱱᱟ ᱡᱟᱦᱟᱸ ᱫᱚ ᱟᱢ ᱵᱟᱝᱞᱟ ᱨᱮ ᱤᱝᱞᱤᱥ ᱨᱮ ᱦᱤᱱᱫᱤ ᱨᱮ ᱡᱟᱦᱟᱸ ᱠᱚ ᱤᱭᱟᱹ ᱨᱮᱜᱮ ᱢᱮᱱᱟᱜ ᱚᱱᱟ ᱫᱚ ᱦᱟᱸᱜ ᱥᱮᱢ ᱜᱮ ᱛᱟᱵᱚᱱᱟ ᱠᱷᱟᱹᱞᱤ ᱵᱷᱟᱨᱥᱚᱱᱴᱟᱜ ᱜᱮ ᱟᱞᱟᱫᱟ ᱜᱮ ᱛᱟᱵᱚᱱᱟ ᱦᱟᱸᱜ ᱥᱮ ᱾ ᱟᱫᱚ ᱦᱳᱭ ᱱᱚᱣᱟ ᱦᱳᱭ ᱾
ᱚᱱᱮ ᱡᱟᱦᱟᱸᱢ ᱞᱟᱹᱭᱮᱫᱟ ᱡᱮ ᱮᱴᱟᱜ ᱦᱚᱲ ᱠᱚ ᱵᱤᱨᱳᱫᱽ ᱮᱫᱟ ᱦᱮᱸᱥᱮ, ᱚᱱᱟ ᱵᱤᱨᱳᱫᱽ ᱨᱮᱱᱟᱜ ᱚᱡᱮ ᱫᱚ ᱦᱩᱭᱩᱜ ᱠᱟᱱᱟ ᱩᱱᱠᱩ ᱫᱚ ᱦᱟᱸᱜ ᱠᱟᱛᱷᱟ ᱨᱮ ᱵᱟᱹᱱᱩᱜ-ᱟ ᱡᱟᱦᱟᱸ ᱯᱟᱹᱨᱥᱤ ᱛᱮ ᱯᱳᱭᱞᱳ ᱠᱷᱚᱱᱟᱜ ᱮᱢ ᱥᱮᱬᱟ ᱟᱹᱜᱩ ᱟᱠᱟᱫᱟ ᱚᱱᱟ ᱜᱮᱛᱚ ᱵᱮᱥᱤᱢ ᱫᱩᱞᱟᱹᱲᱟᱜ-ᱟ ᱟᱫᱚ ᱚᱱᱟ ᱚᱱᱟᱴᱟᱜ ᱞᱟᱜᱟᱣ ᱟᱠᱟᱫ ᱠᱚᱣᱟ ᱛᱚ ᱤᱱᱟᱹ ᱠᱷᱟᱹᱛᱤᱨ ᱛᱮ ᱟᱫᱚ ᱱᱚᱣᱟ ᱨᱮᱱᱟᱜ ᱥᱤᱵᱤᱞ ᱥᱚᱲᱚᱢ ᱟᱹᱣᱨᱤ ᱠᱚ ᱵᱩᱡᱽ-ᱟ ᱛᱚ ᱤᱱᱟᱹ ᱠᱷᱟᱹᱛᱤᱨ ᱟᱨᱠᱤ ᱾
ᱟᱨ ᱜᱚᱝᱠᱮ ᱱᱚᱣᱟ ᱫᱚ ᱦᱟᱸᱜ ᱤᱧ ᱫᱩᱧ ᱢᱚᱱᱮ ᱮᱫᱟ ᱡᱚᱫᱤ ᱛᱤᱱᱟᱹᱜ ᱩᱥᱟᱹᱨᱟ ᱵᱚ ᱪᱮᱴᱷᱟ ᱫᱟᱲᱮᱣᱟᱠᱚ ᱟᱵᱚ ᱩᱱᱠᱩ ᱵᱩᱡᱷᱟᱹᱣ ᱫᱟᱲᱮᱣᱟᱠᱚ ᱟᱵᱚ ᱡᱮ, ᱱᱚᱣᱟ ᱫᱚ ᱮᱢᱚᱱ ᱫᱚ ᱟᱵᱚ ᱫᱚ ᱟᱵᱚ ᱵᱟᱵᱚ ᱢᱚᱱᱮ ᱡᱟᱦᱟᱸ ᱫᱚ ᱟᱵᱚᱣᱟᱜ ᱜᱚᱜᱚ ᱯᱟᱹᱨᱥᱤ ᱠᱟᱱᱟ᱾ ᱡᱟᱦᱟᱸ ᱫᱚ ᱟᱢ ᱡᱟᱦᱟᱸᱢ ᱥᱤᱵᱤᱞᱟᱜ ᱠᱟᱱᱟᱢ ᱫᱩᱞᱟᱹᱲᱟᱜ ᱠᱟᱱᱟᱢ᱾ ᱚᱱᱟ ᱜᱮ ᱦᱟᱸᱜ ᱱᱚᱸᱰᱮ ᱚᱱᱟ ᱜᱮ ᱦᱟᱸᱜ ᱱᱚᱸᱰᱮ ᱫᱚ ᱚᱞ ᱢᱮᱱᱟᱜ-ᱟ, ᱡᱟᱦᱟᱸ ᱫᱚ ᱟᱵᱚ ᱥᱟᱱᱛᱟᱲᱤ ᱵᱷᱟᱥᱟᱛᱮ ᱟᱢ ᱚᱱᱟ ᱜᱮ ᱚᱞ ᱢᱮᱱᱟᱜ-ᱟ᱾ ᱡᱟᱦᱟᱸ ᱫᱚ ᱟᱢ ᱟᱹᱰᱤ ᱥᱚᱞᱦᱮᱛᱮᱢ ᱵᱩᱡ ᱫᱟᱲᱮᱭᱟᱜ ᱢᱟ, ᱚᱱᱟᱴᱟᱜ ᱦᱚᱸ ᱵᱟᱝ ᱠᱚ ᱵᱩᱡᱽ-ᱟ᱾ ᱵᱟᱠᱚ ᱵᱩᱡᱽ ᱧᱟᱢ ᱟᱠᱟᱫᱟ ᱦᱟᱸᱜ᱾
ᱦᱳᱭ ᱦᱳᱭ, ᱟᱫᱚ ᱥᱮᱭ ᱤᱧ ᱫᱚᱧ ᱞᱟᱹᱭᱟ ᱢᱟᱱᱮ ᱩᱱᱠᱩ ᱪᱮᱫᱟᱜ ᱵᱟᱠᱚ ᱵᱩᱡᱷᱟᱹᱣᱮᱜ-ᱟ, ᱢᱟᱱᱮ ᱦᱚᱭᱛᱚ ᱧᱮᱞ ᱵᱮᱱ ᱛᱤᱱᱟᱹᱜ ᱥᱩᱵᱤᱫᱷᱟᱜ-ᱟ ᱦᱮᱸ ᱥᱮ᱾ ᱟᱵᱚ ᱥᱟᱱᱛᱟᱲᱤ ᱛᱮ ᱥᱟᱨᱟᱫᱤᱱᱮᱢ ᱨᱚᱲ ᱮᱫᱟ ᱚᱲᱟᱜ ᱨᱮ, ᱜᱚᱜᱚ ᱫᱟᱠᱟ ᱫᱮᱱ᱾ ᱦᱮᱸ, ᱜᱚᱜᱚ ᱩᱛᱩ ᱫᱮᱱ, ᱢᱮᱱᱠᱷᱟᱱ ᱚᱱᱟ ᱟᱹᱣᱲᱟᱹ ᱜᱮ ᱡᱚᱠᱷᱚᱱ ᱟᱢ ᱤᱛᱩᱱ ᱟᱥᱲᱟ ᱨᱮ ᱪᱟᱞᱟᱣ ᱠᱟᱛᱮ ᱮᱢ ᱨᱚᱲᱟ, ᱡᱩᱫᱤ ᱟᱢ ᱵᱟᱝᱞᱟ ᱢᱤᱰᱤᱭᱟᱢ ᱛᱮᱢ ᱯᱟᱲᱦᱟᱜ-ᱟ, ᱚᱸᱰᱮ ᱟᱢ ᱪᱮᱫ ᱞᱮᱠᱟᱢ ᱨᱚᱲᱟ ᱞᱟᱹᱭ ᱟᱢ ᱟᱢᱟᱠᱮ ᱢᱟ ᱟᱢᱟᱠᱮ ᱵᱷᱟᱫ ᱫᱟᱣ ᱾ᱦᱮᱸ ᱥᱮ ᱱᱚᱝᱠᱟᱢ ᱨᱚᱲᱟ ᱥᱮ, ᱠᱟᱨᱚᱱ ᱮᱸᱰᱮ ᱱᱚᱝᱠᱟ ᱡᱚᱠᱷᱚᱱᱮᱢ ᱨᱚᱲᱟ ᱛᱟᱦᱚᱞᱮ ᱱᱟᱥᱮ ᱫᱚ ᱠᱟᱹᱴᱤᱡ ᱛᱟᱞᱟᱝ ᱦᱳᱞᱳ ᱢᱤᱫᱴᱟᱝ ᱰᱤᱯᱷᱟᱨᱮᱱᱥ ᱚᱣᱟᱨᱰ ᱮᱢ ᱥᱮᱬᱟᱭᱟ᱾
ᱦᱚᱭ ᱰᱤᱯᱷᱟᱨᱮᱱᱥ ᱨᱚᱲ ᱦᱮᱸ ᱟᱨ ᱟᱨ ᱱᱚᱜ-ᱚᱭ ᱡᱮᱴᱟ ᱦᱟᱸᱜ ᱠᱟᱹᱴᱤᱡ ᱵᱮᱲᱟᱨᱮ ᱱᱚᱜ-ᱚᱭ ᱞᱟᱹᱭ ᱠᱮᱫᱟ ᱜᱚᱝᱠᱮ ᱱᱚᱣᱟ ᱫᱚ ᱠᱟᱹᱴᱤᱡ ᱵᱮᱲᱟ ᱫᱚ ᱟᱹᱰᱤ ᱢᱟᱨᱟᱝ ᱤᱭᱟᱹ ᱤᱯᱷᱮᱠᱴ ᱯᱟᱲᱦᱟᱣ-ᱚᱜ ᱠᱟᱱᱟ ᱦᱟᱸᱜ ᱢᱟᱱᱮ ᱠᱟᱹᱴᱤᱡ ᱵᱮᱲᱟ ᱨᱮ ᱢᱮᱱᱟᱠᱚ ᱤᱭᱟᱹ ᱥᱚᱦᱚᱡ ᱵᱟᱝᱞᱟ ᱨᱮ ᱫᱚᱧ ᱧᱮᱞ ᱟᱠᱟᱫᱟ ᱠᱟᱹᱴᱤᱡ ᱵᱮᱲᱟ ᱫᱚ ᱦᱟᱸᱜ ᱪᱮᱫ ᱞᱮᱠᱟ ᱵᱟᱠᱚ ᱚᱱᱮ ᱜᱚᱞᱯᱚ ᱵᱳᱭ, ᱥᱚᱦᱚᱡ ᱵᱳᱭ, ᱥᱚᱦᱚᱡ ᱯᱟᱴ, ᱪᱮᱫ ᱤᱭᱟᱹ ᱚᱱᱟ ᱠᱚᱵᱤᱛᱟ ᱠᱚ ᱮᱢᱟ᱾ ᱡᱟᱦᱟᱸ ᱫᱚ ᱟᱭᱟᱜ ᱯᱟᱹᱨᱥᱤ ᱛᱮ ᱡᱟᱦᱟᱸ ᱟᱭᱟᱜ ᱯᱟᱹᱨᱥᱤ ᱛᱮᱦᱟᱸᱜ ᱟᱹᱰᱤ ᱞᱚᱜᱚᱱ ᱵᱚᱞᱚ ᱟᱭᱟ᱾ ᱦᱮᱸᱥᱮ ᱟᱨ ᱟᱵᱚ ᱫᱚ ᱦᱟᱸᱜ ᱱᱚᱸᱰᱮ ᱦᱮᱸ ᱟᱵᱚ ᱫᱚ ᱦᱟᱸᱜ ᱱᱚᱸᱰᱮ ᱧᱮᱞ ᱢᱮ ᱟᱢ ᱥᱟᱱᱛᱟᱲ ᱛᱮᱢ ᱨᱚᱲᱟᱭ ᱠᱟᱱᱟ ᱟᱨ ᱦᱟᱸᱰᱮ ᱫᱚ ᱦᱟᱸᱜ ᱧᱮᱞᱮᱢᱮ ᱤᱭᱟᱹ ᱵᱟᱝᱞᱟᱛᱮ ᱤᱭᱮᱞ ᱟᱠᱟᱱᱟ ᱦᱟᱸᱜ᱾ ᱯᱟᱲᱦᱟᱜ ᱠᱟᱱᱟ ᱦᱟᱸᱜ ᱟᱫᱚ ᱤᱧ ᱫᱚ ᱢᱤᱫᱴᱮᱱ ᱵᱟᱨ ᱵᱟᱨᱭᱟ ᱵᱷᱟᱥᱟ ᱤᱭᱟᱹ ᱦᱟᱱᱛᱮ ᱱᱚᱛᱮᱜ ᱠᱟᱱᱟᱭ ᱦᱟᱸᱜ ᱟᱫᱚ ᱛᱷᱚᱲᱟ ᱟᱱᱟᱴ ᱨᱮ
ᱜᱚᱝᱠᱮ ᱡᱟᱦᱟᱸ ᱥᱟᱹᱨᱤ ᱠᱟᱛᱷᱟᱢ ᱞᱟᱹᱭ ᱱᱚᱣᱟ ᱫᱚ ᱮᱱᱛᱮ ᱤᱧ ᱫᱩᱧ ᱞᱟᱹᱭᱟ ᱡᱟᱦᱟᱸᱞᱮᱠᱟ ᱟᱵᱚᱣᱟᱜ ᱯᱟᱹᱨᱥᱤ ᱵᱚᱱ ᱥᱮᱬᱟᱭᱮᱫᱟ᱾ ᱚᱱᱟ ᱥᱩᱨ ᱥᱩᱯᱩᱨ ᱨᱮᱦᱚᱸ ᱮᱴᱟᱜ ᱯᱟᱹᱨᱥᱤ ᱦᱚᱸ ᱥᱮᱬᱟ ᱫᱚ ᱟᱹᱰᱤ ᱞᱟᱹᱠᱛᱤ ᱢᱮᱱᱟᱜ ᱟᱠᱟᱫᱟ ᱦᱮᱸ ᱵᱟᱝ? ᱟᱫᱚ ᱮᱱᱛᱮ ᱱᱤᱡᱮᱨᱟᱜ ᱯᱟᱹᱨᱥᱤ ᱫᱚ ᱟᱜᱮ ᱢᱟᱲᱟᱝ ᱛᱮ ᱥᱮᱬᱟ ᱠᱟᱛᱟᱢ ᱾ᱵᱟᱠᱷᱟᱱ ᱢᱤᱫ ᱫᱤᱱ ᱨᱮ ᱱᱚᱝᱠᱟᱱ ᱡᱟᱜᱟ ᱨᱮᱢ ᱞᱟᱡᱟᱣ ᱦᱚᱪᱚᱜ-ᱟ, ᱪᱮᱫ ᱞᱮᱠᱟ ᱧᱮᱞ ᱵᱮᱱ ᱦᱳᱭᱛᱚ ᱧᱮᱞ ᱢᱮ ᱢᱤᱫᱴᱟᱝ ᱠᱟᱸᱛ ᱨᱮ ᱚᱞᱪᱤᱠᱤ ᱛᱮ ᱚᱞ ᱟᱠᱟᱱᱟ ᱦᱮᱱᱛᱮ ᱟᱫᱚ ᱢᱤᱫᱴᱟᱝ ᱮᱴᱟᱜ ᱜᱟᱛᱟᱠ ᱨᱮᱱ ᱦᱚᱲᱮ ᱠᱩᱞᱤ ᱠᱮᱫ ᱢᱮᱭᱟᱭ, ᱮ ᱵᱟᱹᱵᱩ ᱟᱯᱮ ᱢᱟ ᱥᱟᱱᱛᱟᱲ ᱠᱟᱱᱟᱢ ᱛᱟᱦᱚᱞᱮ ᱢᱟᱥᱮ ᱞᱟᱹᱭ ᱢᱮ ᱚᱸᱰᱮ ᱪᱮᱫ ᱚᱞ ᱟᱠᱟᱱᱟ ᱵᱟᱹᱧ ᱵᱩᱡ ᱫᱟᱲᱮᱭᱟᱜ ᱠᱟᱱᱟ? ᱠᱮᱨᱮᱝ ᱵᱮᱲᱮᱝ ᱠᱚ ᱚᱞ ᱟᱠᱟᱫᱟ ᱾ᱟᱫᱚ ᱮᱱᱛᱮ ᱩᱱᱤ ᱚᱱᱟ ᱧᱮᱞ ᱪᱤᱠᱟᱹᱛᱮ ᱡᱩᱫᱤ ᱵᱟᱭ ᱞᱟᱹᱭ ᱫᱟᱲᱮᱭᱟᱜ-ᱟ, ᱛᱟᱦᱚᱞᱮ ᱱᱩᱱᱟᱹᱜ ᱦᱤᱞᱳᱜ ᱪᱮᱫᱠᱟᱭ ᱞᱟᱡᱟᱜ ᱟᱭ ᱢᱟᱥᱮ ᱞᱟᱹᱭ ᱢᱮ? ᱡᱩᱫᱤ ᱩᱱᱤ ᱥᱟᱱᱛᱟᱲᱤ ᱯᱟᱹᱨᱥᱤ ᱚᱞᱪᱤᱠᱤ ᱵᱟᱭ ᱵᱟᱰᱟᱭᱟ ᱩᱱᱤ ᱦᱚᱲ ᱦᱮᱸ ᱥᱮ᱾
ᱦᱳᱭ ᱦᱳᱭ, ᱥᱟᱱᱛᱟᱲ ᱠᱟᱱᱟᱢ ᱢᱮᱱᱛᱮ ᱪᱤᱠᱟ ᱩᱯᱨᱩᱢ ᱩᱯᱨᱩᱢ ᱠᱟᱱᱟᱢ ᱡᱟᱦᱟᱸ ᱫᱚ ᱠᱩᱞᱤ ᱢᱮᱭᱟᱭ ᱦᱟᱸᱜ ᱡᱮ, ᱪᱮᱫᱮᱠᱟ ᱢᱤᱫᱴᱮᱡ ᱢᱚᱱᱮᱨᱮ ᱢᱤᱫᱴᱮᱡ ᱪᱮᱫ ᱞᱮᱠᱟ ᱵᱩᱡᱩᱜ-ᱟ ᱥᱮ ᱦᱟᱸᱜ ᱦᱩᱸ, ᱟᱨ ᱱᱚᱜ-ᱚᱭ ᱟᱵᱚᱢ ᱢᱮᱱᱠᱮᱫᱟ ᱜᱚᱝᱠᱮ ᱵᱮᱥ ᱤᱥᱠᱩᱞᱮᱢ ᱫᱚᱦᱚ ᱞᱮᱫᱟ ᱱᱚᱜ-ᱚᱭᱤᱧ ᱧᱮᱞ ᱠᱮᱫᱟ᱾ ᱡᱮ, ᱟᱵᱚ ᱫᱚ ᱡᱷᱚᱛᱚ ᱯᱟᱹᱨᱥᱤ ᱥᱮᱬᱟ ᱫᱚᱨᱠᱟᱨ ᱠᱟᱱ ᱛᱟᱵᱚᱱᱟ᱾ ᱞᱟᱹᱠᱛᱤ ᱠᱟᱱᱟ ᱾ᱱᱚᱣᱟ ᱫᱚ ᱦᱟᱸᱜ ᱟᱵᱚ ᱟᱹᱰᱤ ᱵᱮᱥ ᱠᱟᱛᱷᱟ ᱜᱮᱢ ᱞᱟᱹᱭ ᱟᱠᱟᱫᱟ, ᱪᱮᱫᱟᱜ ᱥᱮ ᱟᱵᱚ ᱫᱚ ᱦᱟᱸᱜ ᱵᱷᱟᱨᱚᱛ ᱫᱤᱥᱚᱢ ᱨᱮᱵᱚ ᱛᱟᱦᱮᱱ ᱠᱟᱱᱟ ᱥᱮ ᱟᱵᱚ ᱫᱚ ᱱᱟᱱᱟᱱ ᱯᱟᱹᱨᱥᱤ ᱦᱟᱸᱜ ᱢᱮᱱᱟᱜ ᱠᱟᱫᱟ ᱱᱚᱰᱮ ᱫᱚ, ᱟᱨ
ᱟᱫᱚ ᱜᱚᱝᱠᱮ ᱟᱨ ᱢᱤᱫᱴᱮᱱ ᱠᱟᱛᱷᱟ ᱫᱚ ᱦᱩᱭᱩᱜ ᱠᱟᱱᱟ ᱱᱚᱣᱟ ᱡᱮ ᱡᱟᱦᱟᱸ ᱞᱮᱠᱟ ᱜᱩᱨᱩ ᱜᱚᱢᱠᱮᱭᱟᱜ ᱠᱟᱛᱷᱟ ᱥᱮ ᱢᱤᱫᱴᱟᱝ ᱥᱮᱨᱮᱧ ᱟᱸᱡᱚᱢ ᱠᱟᱜ ᱟᱢ ᱥᱮ ᱵᱟᱝ ᱵᱟᱹᱧ ᱵᱟᱰᱟᱭᱟ? ᱟᱫᱚ, ᱥᱮᱨᱮᱧ ᱨᱮ ᱢᱮᱱᱟᱜᱼᱟ ᱡᱮ ᱦᱤᱱᱫᱤ, ᱤᱝᱞᱤᱥ ᱪᱮᱫ ᱢᱮ, ᱚᱱᱟ ᱥᱟᱶᱛᱮ ᱡᱟᱱᱟᱢ ᱯᱟᱹᱨᱥᱤ ᱦᱚᱸ ᱥᱮᱬᱟ ᱫᱟᱨᱟᱭ ᱢᱮ᱾
ᱦᱳᱭ ᱦᱳᱭ ᱴᱷᱤᱠ ᱮ ᱦᱳᱭ ᱦᱮᱸ ᱦᱮᱸ ᱢᱮᱱᱟᱜ ᱟᱠᱟᱫᱟ᱾ ᱦᱮᱸ ᱥᱟᱹᱨᱤᱜᱮ ᱦᱟᱸᱜ ᱱᱚᱣᱟ ᱫᱚ ᱥᱟᱹᱨᱤ ᱠᱟᱛᱷᱟ ᱠᱟᱱᱟ ᱡᱮ ᱦᱤᱱᱫᱤ, ᱤᱝᱞᱤᱥ ᱛᱮ ᱪᱮᱫ ᱢᱮ, ᱡᱟᱱᱟᱢ ᱯᱟᱹᱨᱥᱤ ᱛᱮ ᱨᱚᱲ᱾ ᱚᱱᱟ ᱠᱚᱫᱚ ᱢᱤᱫᱴᱮᱡ ᱤᱭᱟᱹ ᱠᱟᱱᱟ, ᱵᱮᱥ ᱠᱟᱛᱷᱟ ᱜᱮ ᱞᱟᱹᱭ ᱟᱠᱟᱫᱟ ᱡᱟᱦᱟᱸ ᱫᱚ ᱟᱵᱚ ᱫᱟᱬᱟ ᱤᱭᱟᱹ ᱫᱟᱬᱟᱱ ᱥᱮ ᱱᱟᱱᱟᱱ-ᱱᱟᱱᱟᱱ ᱡᱟᱭᱜᱟ ᱠᱚ ᱪᱟᱞᱟᱜ ᱚᱠᱛᱚ ᱨᱮ ᱵᱮᱥ ᱟᱵᱚ ᱵᱷᱟᱥᱟᱛᱮ ᱨᱚᱲ ᱟᱵᱚᱱ ᱠᱟᱱᱟ, ᱚᱸᱰᱮ ᱫᱚ ᱦᱟᱸᱜ ᱡᱟᱦᱟᱸᱭᱮᱢ ᱠᱩᱞᱤᱭ ᱠᱟᱱᱟ ᱥᱮ ᱡᱟᱦᱟᱸᱭ ᱠᱚ ᱞᱟᱦᱟ ᱠᱟᱱᱟ ᱦᱟᱸᱜ, ᱩᱱᱠᱩ ᱫᱚ ᱦᱟᱸᱜ ᱛᱚ ᱚᱦᱚᱸᱜᱮ ᱞᱟᱹᱭᱟ ᱨᱚᱲᱟᱢ ᱠᱮᱢᱟ ᱡᱮ ᱥᱟᱱᱛᱟᱲ ᱛᱮ, ᱡᱮ ᱟᱵᱚ ᱞᱮᱠᱟ ᱫᱚ ᱚᱦᱚᱸ ᱞᱟᱹᱭ ᱫᱟᱲᱮ ᱠᱮᱭᱟ ᱥᱮ ᱟ ᱦᱮᱸ ᱚᱸᱰᱮ ᱫᱚ ᱟᱢ ᱮᱴᱟᱜ ᱯᱟᱹᱨᱥᱤ ᱛᱮᱜᱮ ᱨᱚᱲ ᱞᱟᱹᱠᱛᱤᱭᱟᱢ ᱠᱟᱱᱟ᱾ ᱚᱱᱮᱠᱷᱟᱱ ᱢᱤᱫᱴᱮᱡ ᱚᱱᱟᱛᱮ, ᱟᱵᱚ ᱫᱚ ᱮᱴᱟᱜ ᱯᱟᱹᱨᱥᱤ ᱫᱚ